ᱦᱮᱞᱳ ᱦᱮᱸ ᱦᱳᱭ ᱦᱳᱭ ᱡᱚᱦᱟᱨ ᱡᱚᱦᱟᱨ ᱮᱱᱛᱮ ᱨᱚᱲ ᱠᱚ ᱥᱟᱯᱟ ᱥᱟᱹᱯᱷᱤ ᱟᱸᱡᱚᱢᱚᱜ ᱠᱟᱱ ᱛᱤᱧᱟ ᱛᱚ ᱾
ᱦᱮᱸ ᱦᱮᱸ ᱜᱚᱝᱠᱮ ᱟᱸᱡᱚᱢᱚᱜ ᱠᱟᱱᱟ ᱤᱧᱟᱹᱜ ᱾
ᱦᱳᱭ ᱦᱳᱭ ᱟᱢᱟᱜ ᱦᱚᱸ ᱴᱷᱤᱠ ᱞᱮᱠᱟ ᱜᱮ ᱟᱸᱡᱚᱢᱚᱜ ᱠᱟᱱ ᱛᱟᱢᱟ᱾
ᱚᱱᱠᱟ ᱵᱮᱠᱜᱨᱟᱣᱩᱱᱰ ᱨᱮ ᱡᱟᱦᱟᱸ ᱞᱮᱠᱟ ᱾ ᱠᱷᱟᱨᱵᱚᱞ ᱠᱤᱝᱵᱟ ᱵᱮᱠᱜᱨᱟᱣᱩᱱᱰ ᱨᱮ ᱡᱟᱦᱟᱸ ᱞᱮᱠᱟ ᱨᱚᱲ ᱠᱚ ᱵᱟᱝ ᱧᱟᱢᱚᱜ ᱠᱟᱱᱟ
ᱵᱟᱝ ᱵᱟᱝ ᱚᱱᱠᱟ ᱞᱮᱠᱟ ᱫᱚ ᱪᱮᱫ ᱦᱚᱸ ᱵᱟᱝ ᱟᱸᱡᱚᱢᱚᱜ ᱠᱟᱱ ᱛᱟᱢᱟ ᱱᱟᱯᱟᱭ ᱥᱟᱹᱦᱤᱡ ᱜᱮ ᱟᱸᱡᱚᱢᱚᱜ ᱠᱟᱱᱟ ᱢᱟ ᱮᱱᱠᱷᱟᱱ ᱛᱟᱦᱞᱮ ᱪᱮᱫ ᱠᱚᱢ ᱪᱤᱠᱟᱹ ᱵᱟᱲᱟᱭᱮᱫ ᱛᱟᱞᱟᱝᱟ
ᱪᱤᱠᱟᱹ ᱦᱚᱸ ᱵᱟᱝ ᱱᱚᱜ-ᱚᱭ ᱫᱩᱲᱩᱵ ᱵᱟᱲᱟ ᱦᱩᱭ ᱠᱟᱱ ᱛᱤᱧᱟ ᱠᱟᱹᱴᱤᱡ ᱞᱮᱴ ᱧᱚᱜ ᱛᱮ ᱫᱟᱠᱟ ᱡᱚᱢ ᱦᱩᱭᱱᱟ ᱟᱫᱚ ᱴᱷᱤᱠ ᱵᱟᱝ ᱵᱩᱡᱩᱜ ᱠᱟᱱ ᱯᱫᱩᱲᱩᱵ ᱠᱟᱱᱟ ᱟᱨᱤᱧ ᱜᱤᱛᱤᱡᱼᱟ
ᱚ ᱛᱟᱦᱞᱮ ᱵᱤᱞᱚᱢ ᱧᱚᱜ ᱛᱮᱯᱮ ᱡᱚᱢ ᱠᱮᱫᱟ ᱪᱮᱫᱟᱜ ᱤᱥᱤᱱ ᱠᱚᱦᱚᱸ ᱵᱤᱞᱚᱢ ᱧᱚᱜ ᱛᱮᱯᱮ ᱯᱮ ᱤᱥᱤᱱ ᱟᱠᱟᱫ ᱛᱟᱦᱮᱸᱫ ᱥᱮ ᱪᱮᱛᱟ
ᱴᱤᱜ ᱞᱮᱴ ᱞᱮᱴ ᱦᱩᱭ ᱠᱟᱱᱟ ᱟᱫᱚ ᱜᱮᱥ ᱠᱚ ᱠᱟᱹᱴᱤᱡ ᱪᱟᱵᱟ ᱞᱮᱱᱟ
ᱚ ᱦᱳᱭ ᱦᱳᱭ ᱟᱫᱚ ᱵᱤᱞᱚᱢ ᱧᱚᱜ ᱛᱮ ᱤᱥᱤᱱ ᱞᱮᱠᱷᱟᱱ ᱫᱚ ᱡᱚᱢ ᱦᱚᱸ ᱵᱤᱞᱚᱢᱚᱜ ᱜᱮᱭᱟ ᱱᱚᱣᱟ ᱢᱟ ᱠᱟᱛᱷᱟ ᱠᱟᱱ ᱜᱮᱭᱟ᱾
ᱦᱩᱸ ᱦᱩᱸ
ᱟ ᱛᱟᱦᱞᱮ ᱱᱤᱭᱟᱹ ᱜᱷᱟᱹᱲᱤᱡ ᱫᱚ ᱚᱠᱟᱞᱮ ᱞᱮᱠᱟ ᱱᱟᱯᱟᱭ ᱵᱟᱲᱟ ᱜᱮ
ᱦᱮᱸ ᱱᱟᱯᱟᱭ ᱵᱟᱲᱟ ᱜᱮ ᱟᱢᱜᱮ ᱚᱠᱟ ᱞᱮᱠᱟ ᱜᱚᱝᱠᱮ
ᱦᱮᱸ ᱤᱧ ᱦᱚᱸ ᱱᱤᱛᱚᱜ ᱫᱚ ᱦᱟᱸᱜ ᱱᱟᱯᱟᱭ ᱫᱚ ᱱᱟᱯᱟᱭ ᱜᱮ ᱢᱮᱛᱟᱜ ᱢᱮ ᱟᱫᱚ ᱮᱱᱛᱮ ᱱᱚᱜ-ᱚᱭ ᱱᱚᱝᱠᱟ ᱠᱷᱩᱜ ᱢᱟᱫᱟ ᱠᱚ ᱧᱮᱸᱧᱟᱢ ᱠᱟᱱᱟ ᱱᱚᱜᱼᱚᱭ ᱱᱚᱣᱟ ᱜᱮ ᱮᱸᱴᱠᱮᱴᱚᱬᱮ ᱫᱚ ᱵᱟᱠᱷᱟᱱ ᱫᱚ ᱥᱟᱱᱟᱢᱟᱜ ᱜᱮ ᱴᱷᱤᱠ ᱜᱮᱭᱟ
ᱟᱨ ᱛᱚ ᱫᱟᱜ ᱫᱤᱭ ᱫᱟᱭ ᱛᱚ ᱴᱷᱟᱱᱰᱟ ᱜᱚᱨᱚᱢ ᱴᱷᱟᱱᱰᱟ ᱜᱚᱨᱚᱢ
ᱦᱳᱭ ᱦᱳᱭ ᱚᱱᱠᱟ ᱞᱮᱠᱟ ᱞᱚᱞᱚ ᱨᱮᱭᱟᱲ ᱞᱚᱞᱚ ᱨᱮᱭᱟᱲ ᱜᱮ ᱵᱩᱡᱷᱟᱹᱜ ᱠᱟᱱᱟ
ᱦᱮᱸ
ᱛᱟᱦᱞᱮ ᱪᱮᱫ ᱠᱚᱢ ᱠᱟᱹᱢᱤ ᱵᱟᱲᱟᱭᱮᱫ ᱛᱟᱞᱟᱝ-ᱟ ᱛᱟᱦᱞᱮ
ᱱᱤᱭᱟᱹ ᱜᱷᱟᱹᱲᱤᱡ ᱫᱚ ᱚᱲᱟᱜ ᱨᱮᱜᱮ ᱢᱮᱱᱟᱜ ᱦᱟᱛᱟᱲ ᱟᱠᱟᱫᱤᱧᱟ᱾
ᱦᱚᱸ
ᱦᱮᱞᱳ
ᱦᱳᱭ ᱦᱳᱭ ᱟᱸᱡᱚᱢᱚᱜ ᱠᱟᱱᱟ ᱢᱮᱱᱫᱟᱹᱧ ᱛᱤᱦᱤᱧ ᱫᱚ ᱛᱟᱦᱞᱮ ᱪᱮᱫ ᱠᱚᱢ ᱠᱟᱹᱢᱤ ᱠᱮᱫ ᱛᱟᱞᱟᱝ-ᱟ?
ᱛᱮᱦᱮᱧ ᱫᱚ ᱚᱱᱠᱟ ᱠᱷᱟᱥ ᱫᱚ ᱪᱮᱫ ᱦᱚᱸ ᱵᱟᱝ ᱚᱲᱟᱜ ᱨᱮᱜᱮᱧ ᱛᱟᱦᱮᱸ ᱠᱟᱱᱟ
ᱚᱸ
ᱟᱢ ᱫᱚ?
ᱤᱧ ᱦᱚᱸ ᱪᱮᱫ ᱦᱚᱸ ᱵᱟᱝ ᱚᱱᱠᱟ ᱞᱮᱠᱟ ᱤᱧ ᱫᱚ ᱚᱲᱟᱜ ᱨᱮᱦᱟᱸᱜ ᱵᱟᱹᱱᱩᱧᱟ ᱤᱧ ᱫᱚ ᱱᱚᱛᱮ ᱢᱮᱹᱥ ᱥᱮᱫ ᱨᱮ ᱢᱮᱱᱟᱜ ᱟᱠᱟᱫᱤᱧᱟ ᱛᱟᱞᱦᱮ ᱚᱲᱟᱜ ᱨᱮ ᱛᱟᱦᱚᱞᱮ ᱚᱱᱠᱟ ᱞᱮᱠᱟ ᱛᱚᱞᱟ ᱠᱚ ᱨᱚᱦᱚᱭ ᱫᱚ ᱟᱹᱣᱨᱤ ᱯᱮ ᱮᱦᱚᱵᱟ ᱵᱟᱝ?
ᱵᱟᱝ, ᱨᱚᱦᱚᱭ ᱠᱚᱫᱚ ᱟᱨᱤ ᱞᱟ ᱛᱚᱨᱟ ᱛᱚᱞᱟ ᱠᱟᱹᱴᱤᱡ ᱧᱚᱜ ᱜᱮᱭᱟ ᱢᱟᱱᱮ ᱨᱚᱦᱚᱭ ᱞᱮᱠᱟ ᱫᱚ ᱟᱹᱣᱨᱤ ᱜᱟᱱᱚᱜᱼᱟ᱾ ᱟᱫᱚ ᱤᱱᱟᱹ ᱠᱷᱮᱛ ᱠᱚ ᱯᱟᱲᱟᱜ ᱵᱟᱲᱟ ᱦᱟᱛᱟᱲ ᱠᱟᱜ ᱡᱷᱩᱲ ᱠᱚ ᱢᱟᱜ ᱥᱟᱯᱟ ᱵᱟᱲᱟ ᱦᱟᱛᱟᱲ ᱠᱟᱜᱼᱟ ᱤᱱᱟᱹ ᱠᱚᱜᱮ
ᱚ ᱦᱳᱭ ᱦᱳᱭ ᱟᱨ ᱛᱟᱦᱞᱮ ᱱᱮᱛᱟᱨ ᱢᱟ ᱡᱟᱹᱯᱩᱫ ᱫᱤᱱ ᱛᱟᱞᱦᱮ ᱦᱟᱹᱠᱩ ᱠᱚᱢ ᱥᱟᱵ ᱵᱟᱲᱟᱭᱮᱫ ᱠᱚᱣᱟ ᱥᱮ ᱵᱟᱝ?
ᱦᱮᱸ ᱦᱟᱹᱠᱩ ᱴᱩᱠ ᱴᱟᱠ ᱥᱟᱵ ᱦᱩᱭᱩᱜ ᱠᱟᱱᱟ ᱜᱟᱰᱟ ᱠᱚᱨᱮᱱ᱾ ᱤᱱᱠᱟᱹ ᱟᱨ ᱜᱟᱰᱟ ᱦᱚᱸᱛᱚ ᱯᱮᱨᱮᱡ ᱟᱠᱟᱱᱟ᱾ ᱫᱟᱜ ᱠᱮᱫᱟᱭ ᱥᱮ ᱟᱨ ᱱᱤᱭᱟᱹ ᱵᱟᱨ ᱱᱤᱭᱟᱹ ᱵᱟᱨ ᱯᱮ ᱫᱤᱱ ᱫᱚ ᱵᱚᱱᱫᱚ ᱦᱟᱛᱟᱲ ᱦᱩᱭ ᱟᱠᱟᱱᱟ ᱫᱟᱜ ᱯᱚᱨᱮ ᱠᱷᱚᱱ ᱫᱚ᱾
ᱦᱳᱭ ᱦᱳᱭ ᱛᱟᱦᱚᱞᱮ ᱠᱷᱟᱱ ᱫᱚ ᱟᱯᱮ ᱫᱚ ᱚᱱᱮ ᱡᱟᱹᱯᱩᱫ ᱫᱤᱱ ᱫᱚ ᱦᱟᱹᱠᱩ ᱡᱚᱢ ᱛᱮᱫᱚ ᱵᱟᱝᱯᱮ ᱚᱵᱷᱟᱵᱚᱜᱼᱟ ᱵᱟᱝ?
ᱦᱮᱸ ᱦᱮᱸ ᱵᱟᱝ ᱵᱟᱝ ᱚᱵᱷᱟᱵᱽ ᱫᱚ ᱵᱟᱞᱮ ᱚᱵᱷᱟᱵᱽ ᱟᱨ ᱵᱤᱥᱮᱥ ᱠᱚᱨᱮ ᱡᱚᱠᱷᱚᱱ ᱦᱩᱲᱩ ᱡᱚᱠᱷᱚᱱ ᱤᱱᱠᱟᱹ ᱜᱮᱞᱮ ᱜᱮᱞᱮᱜ-ᱟ ᱩᱱ ᱥᱩᱢᱚᱭ ᱩᱱ ᱥᱚᱢᱚᱭ ᱡᱟ ᱦᱟᱱᱮ ᱫᱟᱜ ᱡᱟᱹᱯᱩᱫ ᱞᱮᱠᱷᱟᱱ ᱡᱚᱠᱷᱚᱱ ᱱᱟᱹᱭ ᱠᱚᱨᱮᱱᱟᱜ ᱵᱩᱞᱟᱹᱱ ᱠᱚ ᱡᱚᱠᱷᱚᱱ ᱵᱟᱱᱚᱜᱼᱟ ᱟᱞᱮ ᱫᱚ ᱜᱷᱩ ᱞᱮ ᱢᱮᱱᱟ ᱟᱯᱮ ᱫᱚ ᱪᱮᱫ ᱯᱮ ᱢᱮᱱᱟ ᱵᱟᱹᱧ ᱵᱟᱲᱟᱭᱟ ᱛᱚ ᱟᱞᱮ ᱚᱱᱟ ᱚᱱᱟ ᱚᱰᱟᱣ ᱠᱟᱛᱮᱫ ᱚᱱᱟ ᱫᱚ ᱦᱟᱹᱠᱩ ᱞᱮ ᱥᱟᱵ ᱠᱚᱣᱟ᱾
ᱦᱳᱭ ᱦᱳᱭ ᱟᱞᱮᱥᱮᱫ ᱦᱚᱸ ᱜᱷᱩᱜᱤ ᱠᱚ ᱜᱷᱩᱜᱤ ᱠᱚ ᱢᱮᱛᱟᱜᱼᱟ ᱛᱟᱯᱚᱨᱮ ᱴᱚᱨᱚᱰᱟᱝ ᱢᱮᱱᱟᱜᱼᱟ ᱟᱨᱦᱚᱸ ᱟᱭᱢᱟ ᱞᱮᱠᱟᱱᱟᱜ ᱪᱮᱫ ᱡᱟᱞ ᱠᱚ ᱢᱮᱱᱟᱜᱼᱟ ᱤᱧᱦᱚᱸ ᱩᱱᱟᱹᱜ ᱧᱩᱛᱩᱢ ᱫᱚ ᱦᱟᱸᱜ ᱵᱟᱹᱧ ᱵᱟᱰᱟᱭᱟ ᱛᱚ ᱚᱱᱠᱟ ᱞᱮᱠᱟ ᱟᱞᱮ ᱥᱮᱫ ᱦᱚᱸ ᱦᱮᱱᱟᱜ ᱜᱮᱭᱟ᱾
ᱦᱮᱞᱳ
ᱦᱮᱸ ᱦᱮᱸ ᱢᱟ ᱞᱟᱹᱭ ᱛᱟᱞᱟᱝ ᱢᱮ
ᱦᱮᱸ ᱜᱚᱝᱠᱮ ᱱᱚᱰᱮ ᱠᱟᱹᱴᱤᱡ ᱮᱢ ᱞᱟᱹᱭ ᱠᱮᱫᱟ ᱴᱚᱨᱚᱰᱟᱝ ᱛᱚ ᱴᱚᱨᱚᱰᱟᱝ ᱫᱚ ᱚᱠᱟᱴᱟᱜ ᱠᱚ ᱢᱮᱛᱟᱜᱼᱟ? ᱚᱱᱟ ᱜᱷᱩᱜᱤ ᱜᱮ ᱴᱚᱨᱚᱰᱟᱝ ᱠᱚ ᱢᱮᱛᱟᱜᱼᱟ? ᱥᱮ ᱚᱠᱟᱴᱟᱜ ᱴᱚᱨᱚᱰᱟᱝ ᱫᱚ ᱚᱠᱟᱴᱟᱜ? ᱵᱟᱹᱞᱤᱧ ᱵᱩᱡᱽ ᱫᱟᱲᱮᱭᱟᱜ ᱠᱟᱱᱟᱞᱤᱧ᱾
ᱟᱨ ᱜᱷᱩᱜᱤ ᱜᱮ ᱴᱚᱨᱚᱰᱟᱝ ᱫᱚ ᱡᱟᱹᱱᱤᱡ ᱟᱹᱞᱤᱧ ᱦᱚᱸ ᱩᱱᱟᱹᱜ ᱡᱚᱛᱷᱟᱛ ᱫᱚ ᱦᱟᱸᱜ ᱵᱟᱹᱞᱤᱧ ᱵᱟᱲᱟᱭᱟ, ᱛᱚ, ᱜᱷᱩᱜᱤ ᱫᱚ ᱡᱟᱹᱱᱤᱡ ᱚᱱᱟ ᱦᱩᱰᱤᱧᱟᱜ ᱠᱚ ᱢᱮᱛᱟᱜᱼᱟ ᱦᱮᱸᱥᱮ ᱟᱨ ᱴᱚᱨᱚᱰᱟᱝ ᱫᱚ ᱵᱟᱝ ᱫᱚ ᱞᱟᱹᱴᱩᱣᱟᱜ ᱠᱚ ᱢᱮᱛᱟᱜᱼᱟ ᱚᱱᱟ ᱡᱟᱦᱟᱸ ᱠᱚ ᱟᱴᱮᱫ ᱠᱟᱜᱼᱟ ᱚᱱᱟ ᱢᱟ ᱤᱭᱟᱹ ᱠᱚ ᱢᱮᱛᱟᱜ
ᱯᱟᱴᱟ
ᱥᱤᱭᱟᱹᱲᱟ ᱠᱚ ᱢᱮᱛᱟᱜᱼᱟ ᱦᱮᱸ ᱥᱤᱭᱟᱹᱲᱟ ᱦᱚᱸᱠᱚ ᱢᱮᱛᱟᱜᱼᱟ ᱯᱟᱴᱟ ᱦᱮᱸ ᱜᱷᱩᱜᱤ ᱟᱨ ᱴᱚᱨᱚᱰᱟᱝ ᱫᱚ ᱤᱧᱫᱩᱧ ᱢᱮᱱᱟ ᱚᱱᱠᱟ ᱠᱟᱹᱴᱤᱡ ᱞᱟᱹᱴᱩᱜᱮ ᱢᱟᱱᱮ ᱚᱱᱠᱟ ᱵᱷᱮᱜᱟᱨ ᱫᱚ ᱢᱮᱱᱟᱜᱼᱟ ᱦᱟᱸᱜ ᱵᱟᱠᱷᱟᱱ ᱫᱚ ᱚᱱᱠᱟ ᱞᱮᱠᱟ ᱫᱚ ᱪᱮᱫ ᱵᱷᱮᱜᱟᱨ ᱫᱚ ᱵᱟᱹᱱᱩᱜᱼᱟ᱾ ᱟᱢ ᱫᱚ ᱪᱮᱫ ᱞᱮᱠᱟᱢ ᱵᱟᱲᱟᱭ ᱛᱟᱞᱟᱝᱟ?
ᱪᱮᱫ ᱤᱧᱫᱚ ᱤᱧᱫᱩᱧ ᱵᱟᱲᱟᱭᱟ ᱟᱞᱮ ᱮᱥᱮᱫ ᱫᱚ ᱜᱷᱩᱜᱤ ᱠᱚ ᱢᱮᱛᱟᱜᱼᱟ ᱛᱚ ᱦᱮᱸᱥᱮ ᱟᱨ ᱡᱟᱦᱟᱸ ᱱᱟ ᱱᱟ ᱱᱚᱣᱟ ᱯᱩᱨᱩᱞᱤᱭᱟᱹ ᱫᱷᱟᱨᱮ ᱢᱟᱱᱮ ᱪᱮᱛᱟᱱ ᱫᱤᱥᱚᱢ ᱡᱟᱦᱟᱸ ᱢᱟᱱ ᱫᱤᱥᱚᱢ ᱵᱚᱱ ᱢᱮᱛᱟᱜ ᱛᱟᱜ ᱠᱟᱱᱟ ᱥᱮ ᱦᱮᱸ ᱚᱱᱛᱮ ᱫᱩᱧ ᱵᱟᱲᱟᱭᱟ ᱚᱱᱟ ᱜᱷᱩᱜᱤ ᱜᱮ ᱚᱱᱟ ᱠᱚᱫᱚ ᱴᱚᱨᱚᱰᱟᱝ ᱠᱚ ᱢᱮᱛᱟᱜᱼᱟ ᱱᱚᱝᱠᱟᱧ ᱵᱟᱲᱟᱭᱟ ᱤᱧ ᱫᱚ᱾
ᱦᱮᱸᱻᱦᱮᱸ ᱟᱪᱪᱷᱟ ᱤᱧ ᱦᱚᱸ ᱚᱱᱠᱟ ᱫᱚ ᱫᱚ ᱵᱟᱹᱧ ᱵᱟᱰᱟᱭᱟ, ᱤᱧ ᱵᱟᱲᱟᱭᱟ ᱦᱚᱭᱛᱚ ᱵᱟᱱᱟᱨ ᱴᱷᱤᱠ ᱜᱮ ᱢᱮᱱᱟᱜᱼᱟ ᱛᱚ ᱵᱷᱮᱜᱟᱨ ᱼ ᱵᱷᱮᱜᱟᱨ ᱜᱮᱭᱟ ᱦᱚᱭᱛᱚ᱾
ᱟᱪᱪᱷᱟ ᱟᱫᱚ ᱥᱚᱴᱷᱤᱠ ᱫᱚ ᱟᱹᱞᱤᱧ ᱦᱚᱸ ᱵᱟᱹᱞᱤᱧ ᱵᱟᱲᱟᱭᱟ, ᱟᱹᱞᱤᱧ ᱫᱚ ᱚᱱᱠᱟᱞᱤᱧ ᱵᱟᱲᱟᱭᱟ ᱟᱫᱚ᱾ ᱚᱠᱟᱴᱟᱜ ᱴᱷᱤᱠ ᱠᱟᱱᱟ ᱵᱟᱝ ᱴᱷᱤᱠ ᱠᱟᱱᱟ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱩᱱᱟᱹᱜ ᱡᱚᱛᱷᱟᱛ ᱥᱟᱺᱦᱤᱡ ᱫᱚ᱾
ᱦᱚᱭ ᱟᱫᱚ ᱱᱟᱣᱟ ᱡᱚᱛᱷᱟᱛ ᱥᱟᱺᱦᱤᱡ ᱢᱟ ᱟᱹᱞᱤᱧ ᱦᱚᱸ ᱵᱟᱰᱟᱭ ᱵᱟᱹᱱᱩᱜ ᱛᱟᱹᱞᱤᱧᱟ ᱛᱟᱦᱚᱞᱮ ᱢᱮᱱ ᱠᱮᱫᱟ ᱛᱟᱦᱮ ᱱᱤᱭᱟᱹ ᱫᱷᱟᱣ ᱫᱚ ᱪᱟᱞᱟᱣ ᱠᱟᱛᱮᱜ ᱜᱚᱲᱚᱢ ᱦᱟᱲᱟᱢ ᱴᱷᱮᱡ ᱛᱟᱦᱞᱮ ᱠᱩᱞᱤ ᱮ ᱦᱩᱭᱩᱜᱼᱟ ᱟᱨ ᱪᱮᱫ ᱵᱟᱲᱟᱭ ᱡᱚᱝ ᱦᱩᱭᱩᱜᱼᱟ᱾
ᱦᱮᱸ ᱦᱮᱸ ᱚᱠᱟᱴᱟᱜ ᱚᱠᱟᱴᱟᱜ ᱴᱷᱤᱠ ᱚᱠᱟᱴᱟᱜ ᱵᱟᱝ ᱼ ᱟ ᱦᱮᱥᱮ
ᱦᱳᱭ ᱦᱳᱭ ᱟᱵᱚ ᱢᱟ ᱮᱱᱛᱮᱫ ᱦᱟᱯᱲᱟᱢ ᱠᱚᱴᱷᱮᱡ ᱠᱷᱚᱱᱜᱮ ᱚᱱᱟ ᱠᱚᱫᱚ ᱵᱚᱱ ᱵᱟᱰᱟᱭ ᱧᱟᱢ ᱟᱠᱟᱫᱟ᱾ ᱩᱱᱠᱩ ᱜᱮᱵᱚᱱ ᱩᱱᱠᱩ ᱴᱷᱮᱱ ᱠᱷᱚᱱ ᱜᱮᱛᱚ ᱵᱚᱱ ᱥᱮᱬᱟᱭᱮᱫᱟ ᱟᱵᱚ ᱫᱚ᱾
ᱦᱮᱸᱻᱦᱮᱸ ᱛᱚ ᱛᱟᱦᱞᱮ ᱟᱯᱮᱥᱮᱫ ᱚᱱᱠᱟ ᱛᱟᱦᱞᱮ ᱦᱟᱹᱠᱩ ᱠᱚᱯᱮ ᱥᱟᱵ ᱵᱟᱲᱟ ᱠᱚᱜᱮᱭᱟ ᱥᱮ ᱵᱟᱝ ᱴᱚᱨᱚᱰᱟᱝ ᱠᱚ ᱥᱮ ᱵᱷᱩᱜᱤ ᱠᱚ ᱟᱛᱮ?
ᱦᱮᱸᱻᱦᱮᱸᱻᱦᱮᱸ ᱟᱞᱮ ᱱᱚᱛᱮ ᱦᱚᱸ ᱥᱟᱵ ᱫᱚᱞᱮ ᱥᱟᱵ ᱵᱟᱲᱟ ᱠᱚᱜᱮᱭᱟ᱾ ᱚᱱᱠᱟ ᱡᱟᱹᱯᱩᱫ ᱫᱤᱱ ᱫᱚ ᱟᱨ ᱪᱮᱫ ᱟᱞᱮ ᱦᱚᱸ ᱚᱱᱠᱟ ᱜᱟᱰᱟ ᱫᱤᱥᱚᱢ ᱠᱟᱱ ᱜᱮᱭᱟᱞᱮ ᱦᱟᱸᱜ ᱜᱟᱰᱟ ᱠᱚ ᱢᱮᱱᱟᱜᱼᱟ᱾ ᱟᱨ ᱚᱱᱠᱟ ᱵᱟᱸᱫᱷ ᱠᱚ ᱰᱮᱢ ᱠᱚ ᱢᱮᱱᱟᱜ ᱜᱮᱭᱟ, ᱛᱚ ᱦᱟᱹᱠᱩ ᱫᱚᱞᱮ ᱥᱟᱵ ᱵᱟᱲᱟ ᱠᱚᱜᱮᱭᱟ᱾ ᱵᱷᱟᱹᱞᱤ ᱜᱮ ᱡᱟᱹᱯᱩᱫ ᱫᱤᱱ ᱫᱚ ᱟᱨ ᱪᱮᱫ᱾
ᱟᱪᱪᱷᱟ ᱰᱮᱢ ᱠᱚᱢ ᱞᱟᱹᱭ ᱫᱟ ᱢᱟᱱᱮ ᱦᱟᱹᱠᱩ ᱫᱚ ᱢᱟᱱᱮ ᱯᱨᱟᱭ ᱜᱮᱯᱮ ᱡᱚᱢ ᱠᱚᱣᱟ ᱢᱮᱱᱛᱤᱧ ᱢᱚᱱᱮᱭᱮᱫᱟ᱾
ᱦᱮᱸ ᱮᱠᱟᱞᱼᱮᱠᱟᱞ ᱢᱟᱱᱮ ᱦᱟᱹᱠᱩ ᱡᱚᱢ ᱛᱮᱫᱚ ᱦᱟᱸ ᱵᱟᱝᱞᱮ ᱚᱵᱷᱟᱵᱽ ᱜᱮᱭᱟ ᱟᱨ ᱪᱮᱫ᱾
ᱟᱪᱪᱷᱟ
ᱟᱯᱮᱭᱟᱜ ᱫᱚ ᱵᱟᱹᱱᱩᱜᱼᱟ
ᱦᱮᱸ
ᱢᱮᱱᱫᱟᱹᱧ ᱟᱯᱮ ᱚᱱᱛᱮ ᱫᱚ ᱛᱟᱦᱚᱞᱮ ᱜᱟᱰᱟ ᱠᱚᱫᱚ ᱢᱮᱱᱟᱜ ᱢᱮᱱᱫᱟᱹᱧ ᱜᱟᱰᱟ
ᱦᱮᱸ ᱦᱮᱸ ᱜᱟᱰᱟ ᱠᱚᱫᱚ ᱢᱮᱫ ᱦᱮᱸ ᱜᱚᱝᱠᱮ ᱜᱟᱰᱟ ᱠᱚᱫᱚ ᱢᱮᱱᱟᱜ ᱜᱮᱭᱟ, ᱛᱚᱵᱮ ᱚᱱᱠᱟ ᱰᱮᱢ ᱠᱚᱫᱚ ᱚᱱᱠᱟ ᱫᱚ ᱵᱟᱹᱱᱩᱜ ᱠᱟᱜᱼᱟ᱾
ᱟᱹᱵᱤᱱ ᱡᱟᱦᱟᱸ ᱞᱮᱠᱟ ᱵᱤᱱ ᱢᱮᱱ ᱠᱮᱫᱟ
ᱜᱚᱝᱠᱮ ᱚᱱᱠᱟ ᱪᱟᱥᱵᱟᱥ ᱠᱚᱫᱚ ᱪᱮᱫ ᱞᱮᱠᱟ ᱪᱮᱫ ᱰᱮᱢ ᱪᱤᱛ ᱛᱟᱱ ᱱᱤᱨᱵᱷᱚᱨ ᱠᱟᱛᱮ ᱥᱮ ᱥᱮᱨᱢᱟ ᱡᱟᱹᱲᱤ ᱫᱟᱜ ᱪᱮᱛᱟᱱ ᱱᱤᱨᱵᱷᱚᱨ ᱠᱟᱛᱮ ᱯᱮ ᱪᱟᱥ ᱜᱮᱭᱟ ᱛᱟᱦᱞᱮ?
ᱟᱫᱚ ᱱᱚᱝᱠᱟ ᱞᱮᱠᱟᱣ ᱠᱟᱱᱟ ᱦᱟᱜ ᱜᱚᱢᱠᱮ ᱢᱟᱱᱮ ᱰᱮᱢ ᱠᱷᱚᱱ ᱦᱚᱸ ᱠᱮᱱᱮᱞ ᱦᱮᱡ ᱠᱟᱱᱟ, ᱟᱫᱚ ᱡᱟᱦᱟᱸᱭ ᱦᱟᱸᱜ ᱚᱱᱟ ᱠᱮᱱᱮᱞ ᱥᱩᱨ ᱠᱚᱨᱮ ᱠᱷᱮᱛ ᱠᱚ ᱢᱮᱱᱟᱜ ᱛᱟᱠᱚᱣᱟ ᱥᱮ ᱡᱟᱦᱟᱸᱭᱟᱜ ᱠᱷᱮᱛ ᱠᱚᱨᱮ ᱚᱱᱠᱟ ᱞᱮᱠᱟ ᱫᱟᱜ ᱮ ᱧᱟᱢᱟᱭ ᱛᱚ ᱦᱟᱸ ᱥᱮᱨᱢᱟ ᱨᱮ ᱵᱟᱨ ᱫᱷᱟᱣ ᱠᱚ ᱡᱟᱦᱟᱸ ᱦᱩᱲᱩ ᱠᱚ ᱪᱟᱥᱟ ᱵᱟᱨ ᱫᱷᱟᱣ ᱠᱚ ᱪᱟᱥᱟ᱾ ᱚᱱᱟ ᱪᱮᱫ ᱫᱷᱚᱨᱚᱱ ᱦᱩᱲᱩ ᱟᱨ ᱪᱮᱫ ᱱᱤᱨᱚᱱ ᱦᱩᱲᱩ ᱥᱮ ᱚᱠᱟᱮᱠᱟ ᱠᱚ ᱢᱮᱱᱟ,
ᱦᱮᱸ ᱦᱮᱱᱟᱜᱼᱟ ᱡᱟᱦᱟᱸ ᱫᱚ ᱱᱚᱜᱼᱚᱸᱭ ᱟᱥᱟᱲ ᱵᱚᱸᱜᱟ ᱠᱚ ᱪᱟᱥᱟ᱾ ᱫᱟᱜ ᱫᱷᱚᱨᱚᱱ ᱦᱩᱲᱩ ᱫᱚ ᱡᱟᱦᱟᱸ ᱦᱩᱲᱩ ᱤᱨ ᱨᱟᱠᱟᱵ ᱠᱟᱛᱮ ᱟᱨ ᱢᱤᱫ ᱫᱷᱟᱣ ᱪᱟᱥ᱾
ᱦᱳᱭ ᱦᱳᱭ ᱚᱱᱠᱟ ᱞᱮᱠᱟ ᱡᱟᱦᱟᱸᱭ ᱭᱟᱜ ᱦᱟᱸᱜ ᱫᱟᱜ ᱮ ᱧᱟᱢ ᱛᱟᱠᱚᱣᱟᱭ ᱩᱱᱠᱩ ᱫᱚ ᱵᱟᱨ ᱫᱷᱟᱣ ᱠᱚ ᱪᱟᱥᱟ ᱟᱨ ᱡᱟᱦᱟᱸᱭ ᱚᱱᱠᱟ ᱞᱮᱠᱟᱱ ᱡᱟᱭᱜᱟᱨᱮ ᱠᱷᱮᱛ ᱠᱚ ᱵᱟᱹᱱᱩᱜ ᱛᱟᱠᱚᱣᱟ ᱟᱞᱮᱥᱮᱫ ᱦᱚ ᱚᱛ ᱠᱚᱢᱟ ᱵᱟᱝ ᱥᱚᱢᱟᱱ ᱜᱮᱭᱟ ᱩᱥᱩᱞ ᱪᱷᱮ ᱠᱚ ᱜᱮᱭᱟ ᱜᱚᱴᱟ ᱜᱮ ᱛᱚ ᱡᱟᱦᱟᱸᱭᱟᱜ ᱫᱟᱜ ᱠᱚ ᱵᱟᱭ ᱧᱟᱢᱟ ᱩᱱᱤ ᱫᱚ ᱦᱟᱸᱜ ᱚᱸᱭ ᱢᱤᱫ ᱫᱷᱟᱣ ᱜᱮ ᱪᱟᱥᱟᱭ ᱚᱱᱟ ᱫᱚ ᱡᱟᱹᱯᱩᱫ ᱫᱟᱜ ᱡᱟᱹᱲᱤ ᱫᱟᱜ ᱵᱷᱚᱨᱥᱟ ᱟᱨ ᱟᱯᱮ ᱥᱮᱫ ᱫᱚ ᱛᱟᱦᱞᱮ ᱚᱠᱟ ᱞᱮᱠᱟ? ᱪᱟᱥ ᱠᱷ
ᱟᱞᱮ ᱥᱮᱫ ᱫᱚ ᱟᱞᱮ ᱥᱮᱫ ᱫᱚ ᱚᱱᱠᱟ ᱵᱩᱨᱩ ᱫᱤᱥᱚᱢ ᱜᱮᱛᱚ ᱥᱮ ᱾ ᱟᱞᱮ ᱫᱚ ᱚᱱᱠᱟ ᱜᱟᱰᱟ ᱠᱚ ᱢᱮᱱᱟᱜ ᱨᱮᱦᱚᱸ ᱚᱱᱠᱟ ᱠᱮᱱᱮᱞ ᱥᱮ ᱰᱮᱢ ᱫᱟᱜ ᱠᱚᱫᱚ ᱵᱟᱞᱮ ᱧᱟᱢ ᱜᱮᱭᱟ ᱟᱞᱮ ᱫᱚ
ᱦᱚᱸ
ᱟᱞᱮᱫᱚ ᱥᱮᱨᱢᱟ ᱫᱟᱹᱲᱮ ᱡᱟᱜ ᱪᱮᱛᱟᱱ ᱜᱮ ᱱᱤᱨᱵᱷᱚᱨ ᱠᱟᱛᱮ ᱞᱮ ᱪᱟᱥ ᱜᱮᱭᱟ
ᱚ ᱟᱪᱪᱷᱟ ᱟᱪᱪᱷᱟ ᱚᱱᱟᱯᱮ ᱛᱟᱦᱞᱮᱪ ᱠᱚᱯᱮ ᱪᱟᱞᱟᱜᱼᱟ ᱟᱯᱮ ᱫᱚ
ᱟᱞᱮ ᱫᱚ ᱱᱚᱜᱼᱚᱭ ᱱᱤᱭᱟᱹ ᱥᱚᱢᱚᱭ ᱫᱚ ᱦᱩᱲᱩ ᱜᱮ ᱟᱨ ᱡᱟᱦᱟᱸ ᱤᱨ ᱨᱟᱠᱟᱵ ᱠᱟᱛᱮᱜ ᱡᱟᱦᱟᱸᱭ ᱦᱳᱭᱛᱚ ᱜᱟᱰᱟ ᱫᱷᱟᱨᱮ ᱦᱚᱲ ᱠᱟᱱᱟ ᱠᱚ ᱥᱮ
ᱦᱮᱸ
ᱩᱱ ᱩᱱᱠᱩ ᱩᱱᱠᱩ ᱩᱱᱠᱩᱛᱮ ᱡᱷᱚᱨᱚᱱ ᱦᱩᱲᱩ ᱠᱚ ᱪᱟᱥᱟ ᱟᱨ ᱦᱚᱸ ᱩᱱ ᱥᱚᱢᱚᱭ ᱫᱚ ᱤᱱᱠᱟᱹ ᱚᱲᱟᱜ ᱡᱚᱢ ᱞᱮᱠᱟ ᱟᱹᱞᱩ ᱠᱚ ᱵᱤᱞᱟᱹᱛᱤ ᱠᱚ ᱠᱚᱸᱰᱷᱟ ᱠᱚ ᱱᱤᱭᱟᱹ ᱠᱚᱞᱮ ᱪᱟᱥ ᱜᱮᱭᱟ ᱾
ᱵ
ᱢᱟᱱᱮ ᱠᱤᱨᱤᱧ ᱠᱤᱨᱤᱧ ᱟᱠᱷᱨᱤᱧ ᱞᱟᱹᱜᱤᱫ ᱫᱚ ᱠᱷᱩᱵ ᱮᱠᱴᱟ ᱫᱚ ᱵᱟᱝ ᱚᱲᱟᱜ ᱨᱮ ᱡᱚᱢ ᱞᱟᱹᱜᱤᱫ ᱜᱮ
ᱦᱳᱭ ᱦᱳᱭ ᱛᱟᱦᱞᱮ ᱚᱱᱠᱟᱞᱮᱠᱟ ᱛᱩᱲᱤ ᱠᱚ ᱠᱷᱚᱥᱞᱟ ᱠᱚ ᱡᱟᱦᱟᱸ ᱠᱚ ᱟᱨ ᱪᱮᱫ ᱥᱩᱱᱩᱢ ᱠᱩ ᱦᱩᱭᱩᱜᱼᱟ ᱚᱱᱠᱟᱱᱟᱜ ᱫᱚᱯᱮ ᱪᱟᱥ ᱦᱟᱝ?
ᱦᱮᱸ ᱦᱮᱸ ᱪᱟᱥ ᱜᱮᱭᱟᱞᱮ ᱾
ᱦᱩᱸ
ᱛᱩᱲᱤ ᱠᱚ ᱠᱷᱚᱥᱞᱟ ᱠᱚ ᱪᱟᱥ ᱜᱮᱭᱟᱞᱮ ᱟᱯᱮᱥᱮᱫ ᱛᱩᱲᱤ ᱠᱷᱚᱥᱞᱟ
ᱦᱮᱸ ᱟᱞᱮ ᱱᱚᱛᱮ ᱦᱚᱸ ᱚᱱᱠᱟᱜᱮ ᱦᱟᱸ ᱡᱟᱦᱟᱸᱮᱠᱟᱢ ᱢᱮᱱᱠᱮᱫᱟ ᱟᱞᱩ ᱠᱚ ᱛᱟᱯᱚᱨᱮ ᱵᱤᱞᱟᱹᱛᱤ ᱛᱤ ᱠᱚ ᱵᱮᱸᱜᱟᱲ ᱠᱚ ᱢᱟᱹᱨᱤᱪ ᱠᱚ ᱱᱚᱣᱟ ᱠᱚ ᱪᱟᱥ ᱵᱟᱲᱟᱭᱟᱠᱚ ᱚᱱᱠᱟ ᱞᱮᱠᱟ ᱚᱲᱟᱜ ᱨᱮ ᱡᱚᱢ ᱞᱮᱠᱟ ᱟᱨ ᱦᱟᱴᱨᱮ ᱟᱠᱷᱨᱤᱧ ᱞᱮᱠᱟ ᱫᱚᱢᱮ ᱵᱟᱹᱲᱛᱤ ᱫᱚ ᱵᱟᱠᱚ ᱪᱟᱥᱟ ᱡᱮ ᱚᱱᱟ ᱞᱟ ᱟᱹᱰᱤ ᱵᱟᱹᱲᱛᱤ ᱟᱨᱪᱮᱫ ᱢᱤᱫ ᱵᱤᱜᱷᱟᱹ ᱵᱟᱨ ᱵᱤᱜᱷᱟᱹ ᱚᱱᱠᱟ ᱫᱚ ᱦᱟᱸᱜ ᱵᱟᱠᱚ ᱪᱟᱥᱟ ᱟᱞᱮ ᱱᱚᱸᱰᱮ ᱦᱚᱸ
ᱟᱪᱪᱷᱟ ᱟᱪᱪᱷᱟ ᱟᱪᱪᱷᱟ ᱜᱚᱢᱠᱮ ᱛᱟᱦᱞᱮ ᱦ ᱦᱟᱯᱮ
ᱢᱮᱱ ᱛᱟᱞᱟᱝ ᱢᱮ
ᱦᱟᱯᱮ ᱪᱮᱫ ᱞᱤᱧ ᱠᱩᱞᱤ ᱵᱮᱱᱟ ᱢᱮᱱᱛᱮ ᱠᱟᱹᱴᱤᱡ ᱞᱤᱧ ᱦᱤᱲᱤᱧ ᱜᱚᱜ ᱠᱮᱫᱟ ᱾
ᱟᱪᱪᱷᱟ ᱢᱟ ᱫᱤᱥᱟᱹ ᱞᱤᱵᱤᱱ ᱛᱟᱦᱟᱞᱮ
ᱱᱚᱜᱼᱚᱭ ᱪᱟᱥ ᱱᱤᱭᱟᱹᱢ ᱞᱟᱹᱭ ᱠᱮᱫᱟ ᱡᱮᱢᱚᱱ ᱛᱩᱲᱤ ᱠᱚ ᱠᱷᱚᱥᱞᱟ ᱠᱚ ᱮᱢᱟᱱ ᱠᱚ ᱪᱟᱥ ᱜᱮᱭᱟ ᱛᱟᱦᱚᱞᱮ ᱟᱸᱡᱚᱢ ᱠᱟᱫᱟᱞᱤᱧ ᱡᱮ ᱡᱚᱱᱰᱨᱟ ᱵᱟᱡᱲᱟ ᱮᱢᱟᱱ ᱱᱚᱣᱟ ᱠᱚᱫᱚ ᱯᱮ ᱪᱟᱥ ᱜᱮᱭᱟ ᱥᱮ ᱵᱟᱝ ᱡᱮᱢᱚᱱ ᱫᱟᱹᱞ ᱠᱚᱯᱮ ᱮᱨ ᱜᱮᱭᱟ ᱥᱮ ᱵᱟᱝ ᱛᱟᱦᱞᱮ ᱟᱯᱮ ᱫᱚ?
ᱦᱮᱸ ᱦᱮᱸ ᱚᱱᱠᱟ ᱞᱮᱠᱟ ᱡᱚᱱᱰᱨᱟ ᱵᱟᱡᱲᱟ ᱦᱚᱸ ᱪᱟᱥ ᱦᱩᱭᱩᱜ ᱜᱮᱭᱟ ᱡᱚᱱᱰᱨᱟ ᱛᱟᱯᱚᱨᱮ ᱦᱩᱭᱩᱜ ᱠᱟᱱᱟ ᱾ ᱫᱟᱹᱞ ᱚᱱᱟ ᱢᱩᱜᱽ ᱫᱟᱹᱞ ᱠᱚ ᱢᱮᱛᱟᱜ ᱠᱟᱱᱟ ᱨᱟᱦᱮᱲ ᱫᱟᱹᱞ ᱟᱨ ᱛᱟᱯᱚᱨᱮ ᱦᱚᱲᱮᱡ ᱫᱟᱹᱞ ᱟᱭᱢᱟ ᱞᱮᱠᱟᱱᱟᱜ ᱚᱱᱠᱟᱱᱟᱜ ᱫᱟᱹᱞ ᱢᱮᱱᱟᱜ-ᱟ ᱜᱚᱝᱠᱮ ᱡᱟᱦᱟᱸ ᱱᱟᱜ ᱧᱩᱛᱩᱢ ᱫᱚ ᱟᱹᱞᱤᱧ ᱦᱚᱸ ᱵᱟᱹᱞᱤᱧ ᱵᱟᱲᱟᱭᱟ ᱚᱱᱟ ᱞᱮᱠᱟ ᱠᱚ ᱪᱟᱥ ᱜᱮᱭᱟ ᱱᱮᱛᱟᱨ ᱫᱚ ᱧᱮᱞᱚᱜ ᱠᱟᱱᱟ ᱩᱱᱟᱹᱜ ᱫᱚ ᱵᱟᱠᱚ ᱪᱟᱥᱫᱟ ᱟᱨ ᱟᱯᱮ ᱥᱮᱫ ᱫᱚ ᱠᱚ ᱪᱟᱥ ᱟᱥᱮ ᱵᱟᱝᱠᱚ ᱪᱟᱥ-ᱟ
ᱟᱞᱮ ᱥᱮᱫ ᱫᱚ ᱡᱚᱱᱰᱨᱟ ᱫᱚᱠᱚ ᱪᱟᱥ ᱜᱮᱭᱟ ᱢᱮᱱᱠᱷᱟᱱ ᱱᱚᱣᱟ ᱵᱟᱡᱲᱟ ᱠᱚ ᱡᱟᱦᱟᱸ ᱫᱟᱹᱞ ᱠᱚ ᱱᱚᱣᱟ ᱠᱚᱫᱚ ᱟᱹᱰᱤ ᱠᱚᱢ ᱧᱮᱞᱚᱜᱼᱟ ᱟᱹᱰᱤ ᱠᱷᱩᱵ ᱠᱚᱢ
ᱚ ᱛᱟᱞᱮ ᱡᱚᱰᱨᱟ ᱯᱮ ᱪᱟᱥ-ᱟ ᱜᱚᱢᱠᱮ ᱢᱮᱱᱫᱟᱹᱧ ᱛᱟᱦᱞᱮ ᱡᱚᱱᱰᱨᱟ ᱫᱟᱜ ᱢᱟᱰᱤ ᱠᱚᱫᱚᱢ ᱧᱩ ᱵᱟᱲᱟᱣ ᱠᱟᱫᱟ ᱥᱮ ᱵᱟᱝ
ᱡᱚᱱᱰᱨᱟ ᱫᱟᱜ ᱵᱟᱺᱰᱤ ᱫᱚ ᱵᱟᱹᱧ ᱧᱩ ᱵᱟᱲᱟ ᱠᱟᱜᱼᱟ ᱛᱚᱵᱮ ᱠᱚ ᱞᱟᱹᱭᱟᱠᱚ ᱥᱤᱵᱤᱞᱟ ᱟᱹᱰᱤ ᱡᱳᱨ ᱥᱤᱵᱤᱞᱟ ᱢᱮᱱᱛᱮ ᱠᱚ ᱢᱤᱫ ᱥᱩᱢᱟᱹᱭ ᱫᱚ ᱚᱱᱟ ᱛᱮᱜᱮ ᱡᱚᱢ ᱧᱩ ᱠᱟᱛᱮᱫ ᱡᱤᱭᱚᱱ ᱠᱚ ᱠᱷᱟᱸᱰᱟᱣᱮᱫ ᱛᱟᱦᱮᱸᱫ ᱱᱚᱝᱠᱟᱱ ᱠᱟᱛᱷᱟ ᱢᱟᱱᱮ ᱦᱟᱯᱲᱟᱢ ᱠᱚᱴᱷᱮᱱ ᱠᱷᱚᱱ ᱟᱸᱡᱚᱢᱚᱜᱼᱟ᱾
ᱦᱮᱸ ᱠᱟ
ᱛᱟᱦᱞᱮ ᱠᱷᱟᱱ ᱜᱚᱢᱠᱮ ᱱᱚᱣᱟ ᱫᱚ ᱴᱷᱤᱠ ᱜᱤᱵᱤᱱ ᱟᱸᱡᱚᱢ ᱠᱟᱫᱟ ᱡᱚᱱᱰᱨᱟ ᱫᱟᱜ ᱢᱟᱲᱤ ᱫᱚ ᱟᱹᱰᱤ ᱢᱚᱸᱡᱽ ᱜᱮ ᱥᱤᱵᱤᱞᱟ᱾ ᱢᱤᱫ ᱫᱷᱟᱣ ᱵᱟᱹᱵᱤᱱ ᱡᱚᱢ ᱞᱮᱠᱷᱟᱱ ᱫᱚ ᱵᱟᱵᱤᱱ ᱵᱩᱡᱽ ᱫᱟᱲᱮᱭᱟᱜᱼᱟ ᱦᱟᱸᱜ, ᱦᱳᱭ ᱮᱠᱟᱞ ᱢᱤᱫᱷᱟᱣ ᱫᱚ ᱡᱚᱢ ᱵᱤᱰᱟᱹᱣ ᱵᱤᱱ᱾
ᱦᱮᱸ ᱡᱚᱢ ᱚᱱᱟ ᱜᱮᱞᱤᱧ ᱟᱥᱟ ᱢᱮᱱᱟᱜ ᱛᱟᱹᱞᱤᱧᱟ ᱢᱤᱫ ᱫᱷᱟᱣ ᱡᱚᱢ ᱵᱤᱰᱟᱹᱣ ᱨᱮᱱᱟᱜ᱾
ᱦᱩ
ᱟᱪᱪᱷᱟ ᱜᱚᱢᱠᱮ ᱛᱟᱦᱞᱮ ᱱᱚᱝᱠᱟ ᱡᱮᱢᱚᱱ ᱟᱯᱮᱥᱮᱫ ᱡᱟᱦᱟᱸᱭ ᱠᱟᱹᱴᱤᱡ ᱛᱚᱨᱢᱩᱡᱽ ᱥᱮ ᱱᱚᱝᱠᱟᱱᱟᱜ ᱪᱟᱥᱵᱟᱥ ᱫᱚ ᱛᱟᱦᱞᱮ ᱦᱩᱭᱩᱜ ᱜᱮᱭᱟ ᱵᱟᱝ?
ᱦᱮᱸ ᱛᱩᱨᱢᱩᱡᱽ ᱪᱟᱥ ᱦᱟᱸᱜ ᱞᱟᱦᱟ ᱞᱟᱦᱟ ᱫᱚ ᱦᱟᱸᱜ ᱵᱟᱝᱠᱚ ᱪᱟᱥ ᱛᱟᱦᱮᱸᱫ, ᱱᱚᱜᱼᱚᱭ ᱵᱟᱨ ᱯᱮ ᱥᱮᱨᱢᱟ ᱞᱟᱦᱟ ᱠᱷᱚᱱ ᱧᱮᱞᱚᱜ ᱠᱟᱱᱟ ᱵᱟᱨ ᱯᱮ ᱯᱩᱱ ᱥᱮᱨᱢᱟ ᱞᱟᱦᱟ ᱠᱷᱚᱱ ᱧᱮᱞᱚᱜ ᱠᱟᱱᱟ ᱛᱩᱨᱢᱩᱡᱽ ᱠᱚᱠᱚ ᱪᱟᱥ ᱫᱟ ᱟᱹᱰᱤ ᱵᱟᱹᱲᱛᱤ ᱧᱚᱜ ᱠᱚ ᱪᱟᱥᱮᱫ ᱛᱟᱦᱮᱸᱱ ᱢᱤᱫ ᱥᱩᱢᱟᱹᱭ ᱚᱱᱟ ᱞᱚᱠᱰᱟᱣᱩᱱ ᱚᱠᱛᱚ ᱨᱮ ᱟᱨ ᱪᱮᱫ ᱩᱱᱫᱚ ᱫᱚᱢᱮ ᱠᱚ ᱪᱟᱥ ᱵᱟᱲᱟᱭᱮᱫ ᱟᱫᱚ ᱦᱤᱛᱳᱜ ᱫᱚ ᱦᱟᱸᱜ ᱚᱱᱠᱟ ᱞᱮᱠᱟ ᱪᱟᱥ ᱵᱟᱲᱟᱭ ᱜᱮᱭᱟ ᱠᱚ ᱛᱩᱨᱢᱩᱡᱽ ᱠᱚ᱾ ᱟᱨ ᱟᱯᱮ ᱚᱱᱛᱮ ᱫᱚ ᱛᱟᱦᱞᱮ?
ᱟᱞᱮ ᱟᱞᱮ ᱪᱟᱥ ᱵᱟᱲᱟᱭᱮᱫ ᱛᱟᱦᱮᱸᱫ ᱟᱫᱚ ᱢᱤᱫ ᱥᱩᱢᱟᱹᱭ ᱠᱟᱹᱴᱤᱡ ᱞᱚᱥ ᱞᱮ ᱪᱟᱞᱟᱣᱮᱱᱟ ᱟᱫᱚ ᱚᱱᱟ ᱯᱚᱨᱮ ᱫᱚ ᱵᱟᱝᱞᱮ ᱟᱨ ᱟᱞᱮ ᱫᱚ ᱵᱩᱨᱩ ᱫᱤᱥᱚᱢ ᱦᱚᱲ ᱥᱮ ᱚᱱᱠᱟ ᱡᱟᱹᱥᱛᱤ ᱠᱟᱭᱛᱮ ᱦᱚᱲ ᱩᱱᱟᱹᱜ ᱵᱟᱠᱚ ᱪᱟᱥ ᱟ ᱟᱨ ᱜᱟᱲᱤ ᱦᱚᱸ ᱚᱱᱠᱟ ᱵᱟᱝ ᱵᱚᱞᱚ ᱱᱟᱥᱮ᱾
ᱦᱚ ᱦᱳᱭ ᱦᱳᱭ ᱚᱱᱠᱟ ᱜᱮ ᱟᱨ ᱱᱚᱛᱮᱢᱟ ᱚᱱᱠᱟ ᱫᱟᱜ ᱨᱮᱱᱟᱜ ᱦᱚᱸ ᱚᱵᱷᱟᱵᱽ ᱠᱚ ᱢᱮᱱᱟᱜ ᱠᱟᱫᱟ᱾
ᱦᱩᱸ᱾ ᱟᱨ ᱦᱮᱸ ᱜᱚᱢᱠᱮ ᱟᱞᱮ ᱚᱱᱟ ᱢᱟᱨᱟᱝ ᱟᱱᱟᱴ ᱟᱨ ᱛᱩᱨᱢᱩᱡᱽ ᱫᱚ ᱫᱟᱜ ᱞᱟᱜᱟᱜᱼᱟ, ᱟᱨ ᱚᱱᱠᱟᱱ ᱡᱮ ᱪᱮᱠ ᱰᱮᱢ ᱚᱱᱠᱟᱱᱟᱜ ᱦᱚᱸ ᱵᱟᱹᱱᱩᱜ ᱠᱟᱫᱟ ᱢᱮᱱᱟᱜ ᱨᱮᱦᱚᱸ ᱚᱱᱟ ᱦᱚᱸ ᱪᱷᱳᱴᱳ ᱧᱚᱜ ᱜᱮᱭᱟ ᱚᱱᱟ ᱫᱚ ᱟᱸᱡᱮᱫ ᱜᱚᱫᱚᱜᱼᱟ ᱪᱟᱬ ᱛᱮᱜᱮ᱾
ᱦᱳᱭ ᱦᱳᱭ ᱢᱟ ᱚᱠᱛᱚ ᱦᱚᱸ ᱦᱩᱭᱮᱱ ᱛᱟᱞᱟᱝ-ᱟ ᱛᱚᱵᱮ ᱢᱟ
ᱦᱮᱸᱛᱚ᱾